ᱦᱮᱸ ᱡᱚᱦᱟᱨ ᱜᱮ ᱫᱟᱜ, ᱦᱮᱸ ᱡᱚᱦᱟᱨ ᱜᱮ᱾ ᱦᱚᱸ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ, ᱟᱨ ᱟᱞᱤᱧᱟᱜ?
ᱦᱚᱸ ᱟᱵᱤᱱᱟᱜ ᱦᱚᱸ ᱟᱹᱰᱤ ᱢᱚᱸᱡᱽ ᱜᱮ ᱟᱸᱡᱚᱢᱚᱜ ᱠᱟᱱᱟ᱾
ᱦᱩᱸ᱾
ᱪᱮᱫ ᱯᱮ ᱪᱤᱠᱟᱹᱭᱮᱫ ᱛᱮ?
ᱪᱮᱫ ᱦᱚᱸ ᱡᱚᱢ ᱵᱟᱲᱟ ᱠᱟᱛᱮ ᱞᱮ ᱫᱩᱲᱩᱵ ᱵᱟᱲᱟ ᱟᱠᱟᱱᱟ ᱱᱤᱛᱳᱜ
ᱚ ᱟᱨ ᱪᱮᱫ ᱯᱮ ᱩᱛᱩ ᱜᱚᱫ ᱠᱮᱫᱟ?
ᱛᱮᱦᱮᱧ ᱫᱚᱞᱮ ᱩᱛᱩᱭᱫᱟ ᱫᱟᱹᱞ ᱨᱟᱥᱮ ᱟᱨ ᱟᱞᱩ ᱥᱤᱯᱤ ᱾
ᱚ ᱦᱮᱸᱛᱚ ᱟᱞᱮ ᱫᱚ ᱫᱟᱠᱟ ᱟᱹᱣᱨᱤᱞᱮ ᱡᱚᱢᱟ ᱦᱟᱯᱮ
ᱡᱚᱢ ᱟᱞᱮ ᱦᱚᱸᱜ-ᱚᱭ ᱢᱤᱫ ᱜᱷᱟᱹᱲᱤᱡ ᱯᱚᱨᱮ ᱦᱚᱸᱜ-ᱚᱭ ᱰᱤᱭᱩᱴᱤ ᱠᱷᱚᱱᱟᱜ ᱞᱤᱧ ᱦᱮᱡ ᱮᱱᱟ ᱦᱤᱛᱳᱜ ᱾ ᱛᱟᱯᱚᱨᱮ ᱟᱫᱚ ᱡᱚᱢ ᱦᱩᱭᱩᱜ-ᱟ ᱦᱤᱛᱚᱜ᱾
ᱚ ᱪᱮᱫ ᱫᱚᱵᱤᱱ ᱰᱤᱭᱩᱴᱤ
ᱚ ᱪᱮᱫ ᱵᱤᱱ ᱞᱮᱭᱫᱟ ᱵᱟᱝ ᱟᱸᱡᱚᱢ ᱞᱮᱱᱟ?
ᱟᱹᱞᱤᱧ ᱞᱮᱭᱫᱟ ᱪᱮᱫ ᱠᱚᱵᱤᱱ ᱰᱤᱭᱩᱴᱤ ᱜᱮᱭᱟ?
ᱚ ᱟᱹᱞᱤᱧ ᱫᱚ ᱱᱚᱣᱟ ᱵᱟᱦᱨᱮ ᱠᱟᱹᱢᱤ ᱞᱤᱧ ᱦᱮᱡ ᱟᱠᱟᱱᱟ ᱪᱮᱱᱱᱟᱭ ᱞᱤᱧ ᱦᱮᱡ ᱟᱠᱟᱱᱟ ᱟᱫᱚ ᱚᱸᱰᱮ ᱜᱮ ᱠᱩᱲᱠᱩᱲᱤ ᱠᱚ ᱯᱮᱠᱤᱝ ᱦᱩᱭᱩᱜ-ᱟ᱾ ᱡᱟᱦᱟᱸ ᱯᱟᱸᱪ ᱴᱟᱠᱟ ᱵᱟᱞᱟ ᱠᱩᱲᱠᱲᱤ ᱵᱟᱝ ᱚᱱᱟ ᱠᱚ ᱯᱮᱠᱤᱝ ᱦᱩᱭᱩᱜ-ᱟ ᱛᱚ ᱚᱸᱰᱮ ᱜᱮᱞᱤᱧ ᱦᱮᱡ ᱟᱠᱟᱱᱟ᱾ ᱛᱮᱦᱮᱧ ᱫᱚ ᱫᱩᱴᱟ ᱠᱷᱚᱱᱟᱜ ᱰᱤᱭᱩᱴᱤ ᱛᱟᱦᱮᱸ ᱠᱟᱱᱟ ᱳᱭ ᱫᱚᱥᱴᱟ ᱫᱷᱟᱹᱨᱤᱡ᱾
ᱚ ᱱᱟᱭᱤᱴ ᱫᱚ ᱵᱟᱵᱤᱱ ᱰᱤᱭᱩᱴᱤ ᱜᱮᱭᱟ ᱱᱟᱭᱤᱴ ᱫᱚ ᱵᱟᱝ ᱦᱩᱭᱩᱜ-ᱟ ᱾
ᱦᱮᱸ ᱵᱟᱨᱥᱤᱧ ᱱᱟᱭᱤᱴ ᱵᱟᱨᱥᱤᱧ ᱱᱚᱝᱠᱟ ᱫᱩᱴᱟ ᱠᱷᱚᱱᱟᱜ ᱟᱨᱚ ᱵᱟᱨᱥᱤᱧ ᱪᱷᱚᱴᱟ ᱠᱷᱚᱱᱟᱜ ᱾
ᱦᱮᱸ ᱤᱭᱟᱹ ᱪᱮᱫ ᱠᱚᱯᱮ ᱪᱤᱠᱟᱹᱭᱛᱮ ᱨᱚᱦᱚᱭ ᱠᱟᱹᱢᱤ ᱠᱚᱫᱚ ᱛᱤᱱᱟᱹᱜ ᱥᱟᱹᱜᱤᱧ ᱯᱮ ᱞᱟᱦᱟ ᱪᱟᱞᱟᱣ
ᱦᱮᱸ ᱨᱚᱦᱚᱭ ᱠᱟᱹᱢᱤ ᱠᱚᱫᱚᱞᱮ ᱪᱟᱵᱟ ᱠᱟᱫᱟ ᱾
ᱚ ᱟᱞᱮ ᱦᱚᱸ ᱚᱲᱟᱜ ᱞᱤᱧ ᱯᱷᱳᱱ ᱞᱮᱫᱟ ᱛᱚ ᱞᱟᱹᱭ ᱫᱟᱠᱚ ᱠᱤᱪᱷᱩᱴᱟ ᱠᱚ ᱨᱚᱦᱚᱭ ᱠᱟᱜ-ᱟ ᱟᱨ ᱠᱤᱪᱷᱩ ᱫᱚ ᱟᱣᱨᱤ ᱠᱚ ᱨᱚᱦᱚᱭᱟ᱾ ᱦᱩᱸ, ᱟᱫᱚ ᱟᱹᱞᱤᱧ ᱫᱚ ᱵᱟᱱᱟ ᱦᱚᱲ ᱜᱮ ᱱᱚᱛᱮ ᱨᱮ ᱢᱮᱱᱟᱜ ᱞᱤᱧᱟ ᱾ ᱟᱹᱞᱤᱧ ᱨᱮᱱ ᱦᱚᱲ ᱦᱚᱸ ᱢᱮᱱᱟᱭᱟ ᱟᱨ ᱟᱹᱞᱤᱧ ᱦᱚᱸ ᱢᱟᱱᱮ ᱵᱟᱱᱟ ᱦᱚᱲ ᱜᱮ ᱞᱤᱧ ᱦᱮᱡ ᱟᱠᱟᱱᱟ ᱟᱹᱞᱤᱧ ᱫᱚ ᱾ ᱟᱨ ᱜᱤᱫᱽᱨᱟᱹ ᱠᱚᱫᱚ ᱚᱲᱟᱜ ᱨᱮ ᱞᱤᱧ ᱵᱟᱹᱜᱤ ᱦᱚᱴᱚ ᱠᱟᱜ ᱠᱚᱣᱟ ᱾ ᱩᱱᱠᱩ ᱫᱚᱞᱤᱧ ᱵᱟᱹᱜᱤ ᱦᱚᱴᱚ ᱠᱟᱜ ᱠᱚᱣᱟ ᱯᱩᱱᱟᱜ ᱛᱟᱹᱞᱤᱧ ᱟᱠᱚ ᱛᱚ
ᱚ, ᱥᱮᱬᱟ ᱥᱮᱬᱟ ᱠᱚ ᱮᱭᱥᱮ ᱦᱚᱯᱚᱱ ᱜᱮᱭᱟ ᱠᱟᱹᱴᱤᱡ ᱜᱮᱭᱟ ᱾
ᱵᱟᱨᱭᱟ ᱫᱚᱠᱤᱱ ᱥᱮᱬᱟ ᱟᱠᱟᱱ ᱜᱮᱭᱟ ᱟᱨ ᱵᱟᱨᱭᱟ ᱫᱚᱠᱤᱱ ᱠᱟᱹᱴᱤᱡ ᱜᱮᱭᱟ ᱡᱷᱚᱛᱚ ᱠᱷᱚᱱᱟᱜ ᱦᱚᱯᱚᱱᱤᱡ ᱫᱚ ᱯᱟᱸᱪ ᱵᱚᱪᱷᱚᱨ ᱟᱨ ᱢᱤᱫ ᱢᱤᱫᱴᱟᱝ ᱫᱚ ᱥᱟᱛ ᱵᱚᱪᱷᱚᱨ ᱟᱨ ᱢᱟᱨᱟᱝ ᱠᱤᱱ ᱫᱚ ᱠᱤᱱ ᱢᱟᱨᱟᱝ ᱠᱟᱱᱟ ᱾ ᱟᱫᱚ ᱩᱱᱠᱩ ᱜᱤᱫᱽᱨᱟᱹᱣᱟᱜ ᱠᱷᱚᱨᱪᱟ ᱠᱚ ᱪᱟᱞᱟᱣ ᱦᱩᱭᱩᱜ-ᱟ ᱥᱮ ᱯᱟᱲᱦᱟᱜ ᱠᱟᱱᱟ ᱠᱚ ᱡᱮᱦᱮᱛᱩ ᱾
ᱦᱩᱸ, ᱵᱟᱢ ᱠᱟᱹᱢᱤ ᱞᱮᱠᱷᱟᱱ ᱪᱤᱠᱟᱹᱛᱮᱢ
ᱦᱳᱭ ᱦᱳᱭ, ᱠᱟᱹᱢᱤ ᱫᱚ ᱦᱩᱭᱩᱜ ᱜᱮᱭᱟ ᱾ ᱚᱱᱟ ᱠᱷᱟᱹᱛᱤᱨ ᱛᱮᱜᱮ ᱟᱹᱞᱤᱧ ᱫᱚ ᱵᱟᱱᱟ ᱦᱚᱲ ᱞᱤᱧ ᱦᱮᱡ ᱟᱠᱟᱱᱟ ᱡᱮ ᱵᱟᱱᱟ ᱦᱚᱲ ᱞᱟᱝ ᱪᱟᱞᱟᱣ ᱞᱮᱱᱠᱷᱟᱱ ᱠᱤᱪᱷᱩ ᱴᱟ ᱛᱟᱞᱟᱝ ᱟᱹᱜᱩ ᱫᱟᱲᱮᱭᱟᱜ-ᱟ ᱾ ᱛᱟᱦᱚᱞᱮ ᱪᱮᱫ ᱠᱚᱯᱮ ᱠᱟᱹᱢᱤ ᱵᱟᱲᱟᱭᱮᱫᱟ ᱱᱤᱛᱚᱜ ᱫᱚ?
ᱱᱤᱛᱚᱜ ᱚᱱᱠᱟ ᱢᱟᱱᱮ ᱠᱟᱹᱢᱤ ᱠᱚ ᱢᱟᱱᱮ ᱟᱞᱮ ᱚᱲᱟᱜ ᱨᱮᱱᱟᱜ ᱨᱚᱦᱚᱭ ᱞᱮ ᱨᱚᱦᱚᱭ ᱞᱮ ᱪᱟᱵᱟ ᱟᱠᱟᱫᱟ, ᱟᱫᱚ ᱦᱮᱸ ᱮᱴᱟᱜ ᱦᱚᱲᱟᱜ ᱠᱚ ᱨᱚᱦᱚᱭ ᱠᱟᱹᱢᱤ ᱠᱚᱞᱮ ᱪᱟᱞᱟᱜ ᱠᱟᱱᱟ ᱾
ᱦᱮᱸ ᱛᱚ ᱾
ᱵᱟᱢ ᱠᱟᱹᱢᱤ ᱞᱮᱠᱷᱟᱱ ᱪᱤᱠᱟᱹᱛᱮ
ᱵᱟᱢ ᱠᱟᱹᱢᱤ ᱞᱮᱠᱷᱟᱱ ᱪᱤᱠᱟᱹᱛᱮᱢ ᱤᱭᱟᱹᱭᱟ ᱦᱮᱸ ᱵᱟᱝ?
ᱦᱮᱸ ᱛᱚ ᱾ ᱟᱪᱪᱷᱟ, ᱛᱮᱦᱮᱧ ᱫᱚ ᱛᱟᱦᱚᱞᱮ ᱪᱮᱫ ᱤᱫᱤᱠᱟ ᱠᱟᱛᱮ ᱞᱟᱝ ᱜᱟᱞᱢᱟᱨᱟᱜᱼᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ? ᱥᱮ ᱢᱟᱱᱮ ᱵᱟᱯᱞᱟ ᱵᱤᱦᱟᱹ ᱠᱚ ᱤᱫᱤ ᱠᱟᱛᱮ ᱞᱟᱝ ᱜᱟᱞᱢᱟᱨᱟᱣ ᱞᱮᱱᱠᱷᱟᱱ ᱪᱮᱫ?
ᱦᱮᱸ ᱦᱮᱸ ᱦᱮᱸ, ᱚᱱᱟ ᱠᱚ ᱾ ᱚᱱᱮ ᱤᱫᱤ ᱞᱮᱠᱷᱟᱱ ᱜᱟᱞᱢᱟᱨᱟᱣ ᱞᱮᱠᱷᱟᱱ ᱜᱮ ᱵᱷᱟᱹᱞᱤ ᱠᱚ ᱜᱮᱭᱟ ᱾
ᱚ, ᱛᱟᱦᱚᱞᱮ ᱞᱟᱹᱭ ᱫᱟᱲᱮᱭᱟᱜ ᱵᱤᱱ ᱠᱤ ᱡᱮ ᱵᱟᱯᱞᱟ ᱢᱟᱱᱮ ᱛᱚᱠᱷᱚᱱ ᱩᱱᱠᱩ ᱠᱩᱲᱤ ᱜᱤᱫᱽᱨᱟᱹ ᱠᱚ ᱢᱮᱲᱦᱮᱜ ᱥᱟᱠᱚᱢ ᱠᱚ ᱦᱚᱨᱚᱜ ᱟᱠᱚᱣᱟ,
ᱛᱚ ᱵᱟᱹᱞᱤᱧ ᱵᱟᱰᱟᱭᱟ ᱟᱹᱵᱤᱱ ᱡᱩᱫᱤ ᱵᱤᱱ ᱵᱟᱰᱟᱭ ᱠᱮᱭᱟ ᱠᱟᱹᱴᱤᱡ ᱞᱟᱹᱭ
ᱦᱚᱸ ᱠᱩᱞᱤᱭᱮᱫ ᱵᱮᱱᱟ ᱞᱤᱧ ᱠᱟᱹᱴᱤᱡ ᱠᱩᱠᱞᱤ ᱞᱤᱧ ᱫᱚᱦᱚᱭᱮᱫᱟ, ᱚᱱᱟ ᱛᱮᱞᱟ ᱠᱟᱹᱴᱤᱡ᱾ ᱟᱪᱪᱷᱟ, ᱟᱵᱚ ᱢᱮᱲᱦᱮᱫ ᱥᱟᱠᱚᱢ ᱨᱮ ᱛᱤᱱᱟᱹᱜ ᱫᱟᱜ ᱛᱟᱦᱮᱱ ᱜᱮᱭᱟ ᱡᱩᱫᱤ
ᱢᱮᱲᱦᱮᱫ ᱥᱟᱠᱚᱢ ᱨᱮ
ᱛᱤᱱᱟᱹᱜ ᱦᱟᱸᱜ ᱟᱹᱞᱤᱧ ᱵᱮᱥ ᱴᱷᱤᱠ ᱫᱚ ᱦᱟᱸᱜ ᱵᱟᱹᱞᱤᱧ ᱵᱟᱲᱟᱭᱟ ᱾
ᱚ, ᱦᱮᱸ᱾ ᱢᱮᱲᱦᱮᱫ ᱥᱟᱠᱚᱢ ᱨᱮ ᱫᱚ ᱯᱮᱭᱟ ᱟᱨ ᱵᱟᱠᱷᱟᱱ ᱫᱚ ᱢᱚᱬᱮᱸ ᱜᱚᱴᱟᱝ ᱢᱟᱱᱮ ᱵᱤᱡᱳᱚᱲ ᱫᱟᱜᱽ ᱛᱟᱦᱮᱱᱟ ᱟᱨᱠᱤ ᱾
ᱦᱮᱸ, ᱟᱫᱚ ᱚᱱᱟ ᱢᱟ ᱛᱟᱦᱮᱸ ᱟᱫᱚ ᱪᱮᱫ ᱠᱚ ᱧᱩᱛᱩᱢ ᱛᱮ ᱛᱟᱦᱮᱱᱟ ᱚᱱᱟ ᱵᱤᱱ ᱵᱟᱰᱟᱭᱟ ᱥᱮ ᱵᱟᱝ?
ᱚ, ᱚᱱᱟ ᱫᱚ ᱦᱟᱸᱜ ᱴᱷᱤᱠ ᱥᱺᱦᱤᱡ ᱫᱚ ᱵᱟᱝᱞᱤᱧ ᱵᱟᱰᱟᱭᱟ, ᱚᱱᱟ ᱠᱷᱟᱹᱛᱤᱨ ᱛᱮ ᱚᱱᱟ ᱫᱚ ᱵᱟᱝᱞᱤᱧ ᱞᱟᱹᱭᱟᱵᱤᱱ ᱠᱟᱱᱟ ᱾ ᱚᱱᱟ ᱫᱚ ᱛᱷᱩᱠᱩᱢ ᱛᱟᱦᱮᱱ ᱠᱟᱱᱟ ᱱᱤᱛᱚᱜ ᱫᱚ ᱾ ᱠᱟᱨᱚᱱ ᱴᱷᱤᱠ ᱥᱟᱺᱦᱤᱡ ᱵᱟᱝ ᱵᱟᱰᱟᱭ ᱞᱮᱠᱷᱟᱱ ᱫᱚ, ᱵᱷᱩᱞ ᱞᱟᱹᱭ ᱞᱮᱠᱷᱟᱱ ᱢᱟ ᱵᱟᱝ ᱴᱷᱤᱠᱚᱜᱼᱟ ᱚᱱᱟ ᱫᱚ ᱾
ᱦᱮᱸ ᱛᱚ ᱾
ᱦᱳᱭ ᱾
ᱟᱫᱚ ᱪᱮᱫ ᱞᱮᱠᱟ ᱠᱚ ᱵᱟᱯᱞᱟᱜᱼᱟ ᱞᱟᱹᱭ
ᱚ, ᱵᱟᱯᱞᱟ ᱢᱟ ᱟᱹᱰᱤ ᱨᱚᱠᱚᱢᱟᱜ ᱵᱟᱯᱞᱟ ᱜᱮ ᱢᱮᱱᱟᱜᱼᱟ ᱦᱮᱸ ᱾ ᱵᱟᱝ ᱛᱚ ᱫᱩᱣᱟᱹᱨ ᱵᱟᱯᱞᱟ ᱦᱚᱸ, ᱱᱮᱛᱟᱨ ᱢᱟ ᱫᱩᱣᱟᱹᱨ ᱵᱟᱯᱞᱟ ᱫᱚ ᱩᱱᱟᱹᱜ ᱫᱚ ᱵᱟᱝ ᱦᱩᱭᱩᱜ ᱠᱟᱱᱟ ᱾ ᱱᱮᱛᱟᱨ ᱢᱟ ᱡᱟᱹᱥᱛᱤ ᱟᱠᱚ ᱛᱮᱠᱚ ᱵᱟᱯ ᱵᱟᱯᱟᱞᱟᱜ ᱠᱟᱱᱟ ᱠᱚ ᱟᱠᱚ ᱛᱮᱜᱮ ᱵᱟᱦᱩ ᱠᱚ ᱟᱹᱜᱩᱭᱮᱫ ᱠᱚᱣᱟ, ᱥᱮ ᱠᱩᱲᱤ ᱜᱤᱫᱽᱨᱟᱹ ᱦᱚᱸ ᱟᱠᱚ ᱛᱮ ᱠᱚ ᱪᱟᱞᱟᱜ ᱠᱟᱱᱟ, ᱚᱱᱟ ᱵᱟᱦᱟ ᱥᱟᱸᱦᱟ ᱠᱟᱹᱢᱤ ᱜᱮ ᱱᱮᱛᱟᱨ ᱫᱚ ᱟᱹᱰᱤ ᱵᱟᱹᱲᱛᱤ ᱦᱩᱭᱩᱜ ᱠᱟᱱᱟ ᱾ ᱟᱞᱮ ᱥᱮᱫ ᱢᱟ ᱚᱱᱟᱜ ᱜᱮ ᱡᱟᱹᱥᱛᱤ ᱦᱩᱭᱩᱜ ᱠᱟᱱᱟ᱾
ᱦᱮᱸ ᱟᱞᱮ ᱥᱮᱫ ᱦᱚᱸ ᱚᱱᱠᱟ ᱜᱮ ᱢᱟᱱᱮ ᱵᱷᱟᱜᱤ ᱠᱤᱱ ᱫᱚ ᱢᱟᱱᱮ ᱫᱩᱣᱟᱹᱨ ᱠᱷᱚᱱᱟᱜ ᱫᱚ ᱵᱟᱠᱟ ᱤᱫᱤᱭᱮᱛ ᱠᱚᱣᱟ ᱢᱟᱱᱮ ᱟᱠᱚ ᱟᱠᱚ ᱛᱮᱠᱚ ᱠᱩᱥᱤᱜ ᱠᱟᱱᱟ ᱠᱚ ᱟᱠᱚ ᱛᱮ ᱵᱟᱹᱦᱩ ᱠᱚ ᱟᱹᱜᱩ ᱡᱚᱝᱟᱜ ᱠᱟᱱᱟ ᱡᱟᱶᱟᱭᱚᱜ ᱠᱟᱱᱟ ᱠᱚ ᱚᱱᱠᱟ᱾
ᱦᱳᱭ ᱦᱳᱭ ᱚᱱᱠᱟ ᱜᱮ᱾ ᱱᱮᱛᱟᱨ ᱫᱚ ᱯᱩᱨᱟᱹ ᱫᱤᱱ ᱠᱟᱞ ᱠᱚᱦᱚᱸ ᱵᱚᱫᱚᱞ ᱪᱟᱵᱟ ᱟᱠᱟᱱᱟ ᱪᱮᱫ ᱵᱤᱱ ᱞᱟᱹᱭᱟ ᱞᱟᱦᱟ ᱠᱷᱚᱱᱟᱜ ᱫᱚ
ᱦᱮᱸᱛᱚ ᱥᱮᱫᱟᱭ ᱜᱮ ᱵᱷᱟᱜᱤ ᱛᱟᱦᱮᱸ ᱠᱟᱱᱟ ᱢᱟᱱᱮ ᱫᱩᱣᱟᱹᱨ ᱵᱟᱯᱞᱟᱜ ᱨᱮ ᱛᱮᱜᱠᱚ ᱮᱢ ᱠᱚ ᱛᱟᱦᱮᱸᱜ ᱵᱟᱹᱦᱩ ᱠᱚᱜ ᱠᱚ ᱛᱟᱦᱮᱸᱫ
ᱟᱨ ᱥᱮᱫᱟᱭ ᱦᱟᱯᱲᱟᱢ ᱠᱚᱣᱟᱜ ᱢᱟᱱᱮ ᱟᱹᱨᱤᱪᱟᱹᱞᱤ ᱠᱚᱦᱚᱸ ᱱᱟᱯᱟᱭ ᱜᱮ ᱛᱟᱦᱮᱸ ᱠᱟᱱ ᱛᱟᱠᱚᱣᱟ ᱛᱚ ᱟᱨ ᱱᱮᱛᱟᱨ ᱫᱚ ᱴᱟᱢᱟᱠ ᱛᱩᱢᱫᱟᱜ ᱵᱟᱹᱜᱤ ᱠᱟᱛᱮᱫ ᱧᱮᱞᱠᱩᱵᱤᱱ ᱚᱱᱟ ᱰᱤᱡᱮ ᱠᱚ ᱵᱟᱡᱟᱣ ᱮᱫᱟ᱾
ᱦᱮᱸ ᱰᱤᱡᱮ ᱜᱮ ᱠᱚ ᱵᱟᱡᱟᱭᱫᱟ ᱢᱟᱱᱮ ᱵᱟᱹᱭ ᱵᱟᱹᱭᱛᱮ ᱢᱟᱱᱮ ᱚᱱᱟ ᱢᱟᱱᱮ ᱢᱟᱱᱮ ᱥᱮᱨᱣᱟ ᱨᱮᱱᱟᱜ ᱚᱱᱟ ᱴᱟᱢᱟᱠ ᱴᱟᱢᱟᱠ ᱛᱩᱢᱫᱟᱜ ᱨᱮᱱ ᱫᱚ ᱵᱟᱹᱭ ᱵᱟᱹᱭ ᱛᱮ ᱢᱩᱪᱟᱹᱫ ᱤᱫᱤᱜ ᱠᱟᱱᱟ ᱛᱚ
ᱦᱚᱸᱻ
ᱟᱹᱰᱤ ᱢᱟᱱᱮ ᱰᱤᱡᱮ ᱜᱮᱠᱚ ᱟᱲᱟᱜ ᱮᱫᱟ ᱚᱱᱟᱛᱮᱠᱚ ᱮᱱᱮᱡ ᱠᱟᱱᱟ ᱠᱚ ᱡᱷᱚᱛᱚ ᱨᱚᱠᱚᱢ ᱫᱟᱠᱚ
ᱦᱳᱭ ᱦᱮ ᱛᱟ ᱠᱚᱫᱚ ᱯᱟᱛᱟ ᱯᱚᱨᱚᱵᱽ ᱠᱚ ᱧᱮᱞ ᱵᱤᱱ ᱥᱮ ᱚᱱᱟ ᱦᱚᱸ ᱰᱤᱡᱮ ᱠᱚ ᱠᱟ ᱮᱱᱮᱡ ᱠᱟᱫᱟ ᱾ ᱚ ᱪᱟᱞᱩᱭ ᱫᱟᱠᱚ ᱟᱱᱟᱜᱮ ᱾ ᱟᱨ ᱢᱟᱱᱮ ᱟᱹᱵᱤᱱ ᱱᱚᱣᱟ ᱵᱟᱨᱮᱛᱮ ᱪᱮᱫ ᱞᱟᱹᱭ ᱥᱟᱱᱟ ᱵᱤᱱᱟ ᱠᱤ ᱡᱮ ᱡᱟᱦᱟᱸᱭ ᱱᱩᱠᱩ ᱠᱩᱲᱤ ᱜᱤᱫᱽᱨᱟᱹ ᱠᱚᱲᱟ ᱜᱤᱫᱽᱨᱟᱹ ᱠᱚ ᱠᱟᱴᱤᱡ ᱠᱟᱹᱴᱤᱡ ᱢᱟᱹᱭ ᱵᱟᱹᱵᱩ ᱛᱟᱠᱚ ᱩᱱᱠᱩ ᱡᱮ ᱱᱚᱜ-ᱚᱭ ᱯᱨᱳᱜᱨᱟᱢ ᱠᱚᱨᱮ ᱧᱮᱞ ᱠᱟᱛᱮ ᱧᱮᱞ ᱠᱚ ᱪᱟᱞᱟᱜ ᱫᱚ ᱚᱸᱰᱮ ᱡᱮ ᱩᱱᱟᱹᱜ ᱠᱚ ᱮᱱᱮᱡᱟ ᱩᱱᱟᱹᱜ ᱠᱚ ᱫᱚᱱ ᱟᱹᱪᱩᱨᱟ ᱢᱟᱱᱮ ᱪᱷᱟᱹᱯᱨᱤ ᱞᱮᱠᱟ ᱠᱚ ᱮᱱᱮᱡ ᱨᱮ ᱢᱟᱱᱮ ᱩᱱᱠᱩ ᱵᱟᱨᱮᱛᱮ ᱟᱹᱵᱤᱱ ᱪᱮᱫ ᱞᱮ ᱥᱟᱱᱟ ᱵᱤᱱᱟ ᱢᱟᱱᱮ ᱩᱱᱠᱩ ᱨᱮᱱ ᱟᱭᱳ ᱵᱟᱵᱟ ᱚᱠᱟ ᱞᱮᱠᱟ ᱥᱮ ᱪᱮᱫ ᱞᱮᱠᱟ ᱾
ᱟᱹᱞᱤᱧ ᱦᱚᱸ ᱚᱱᱟ ᱜᱮᱞᱤᱧ ᱞᱟᱹᱭᱟ ᱟᱭᱳ ᱩᱱᱠᱩ ᱡᱩᱫᱤ ᱟᱭᱳ ᱵᱟᱵᱟ ᱡᱩᱫᱤ ᱴᱷᱤᱠ ᱠᱚ ᱛᱟᱦᱮᱸ ᱠᱚᱜ-ᱟ ᱥᱮ ᱩᱱᱠᱩ ᱜᱤᱫᱽᱨᱟᱹ ᱫᱚ ᱦᱟᱸᱜ ᱵᱟᱠᱚ ᱚᱱᱠᱟ ᱫᱚ ᱢᱟᱱᱮ ᱯᱟᱛᱟ ᱯᱚᱨᱚᱵᱽ ᱠᱚ ᱵᱟᱠᱚ ᱪᱟᱞᱟᱣ ᱠᱚᱜ-ᱟ ᱚᱝᱠᱟ ᱪᱷᱟ
ᱢᱟᱱᱮ ᱮᱢᱚᱱ ᱱᱤᱛᱚᱜ ᱟᱵᱚᱱᱟᱜ ᱱᱚᱣᱟ ᱫᱤᱥᱚᱢ ᱱᱚᱝᱠᱟ ᱟᱠᱟᱱ ᱛᱟᱵᱚᱱᱟ ᱥᱟᱱᱛᱟᱲ ᱥᱚᱢᱟᱡᱽ ᱜᱮ ᱡᱮ ᱢᱟᱱᱮ ᱪᱮᱫ ᱵᱤᱱ ᱞᱟᱹᱭᱟ ᱞᱟᱹᱭ ᱛᱮᱱᱟᱜ ᱜᱮ ᱪᱮᱫ ᱦᱚᱸ ᱵᱟᱹᱱᱩᱜ-ᱟ ᱾
ᱦᱮᱸ ᱢᱟᱹᱭ ᱟᱭᱳ ᱵᱟᱵᱟ ᱴᱷᱤᱠ ᱛᱟᱦᱮᱸ ᱞᱮᱠᱷᱟᱱ ᱜᱮ ᱡᱚᱛᱚ ᱦᱚᱲ ᱢᱟᱱᱮ ᱩᱱᱠᱩ ᱨᱤᱱ ᱢᱟᱱᱮ ᱢᱟᱱᱮ ᱟᱭᱳ ᱵᱟᱵᱟ ᱜᱮ ᱴᱷᱤᱠ ᱵᱟᱹᱪᱩᱜ ᱠᱟᱠᱚᱣᱟ ᱤᱱᱟᱹ ᱠᱷᱟᱹᱛᱤᱨ ᱩᱱᱠᱩ ᱫᱚ ᱚᱱᱠᱟ ᱾
ᱦᱳᱭ ᱢᱟᱱᱮ ᱵᱷᱟᱜᱤ ᱥᱤᱠᱠᱷᱟ ᱵᱟᱠᱚ ᱧᱟᱢ ᱟᱠᱟᱫ ᱚᱱᱟ ᱠᱷᱟᱹᱛᱤᱨ ᱛᱮᱜᱮ ᱦᱳᱭᱛᱳ ᱱᱚᱝ ᱚᱝᱠᱟ ᱫᱚ ᱦᱮᱸ ᱵᱟᱝ ᱪᱮᱫᱠᱟ ᱧᱮᱞ ᱠᱚᱵᱤᱱ ᱥᱮ ᱡᱟᱢᱟ ᱛᱩᱫ ᱠᱟᱛᱮ ᱠᱚ ᱮᱱᱮᱡᱟ ᱟᱨ ᱠᱟᱛᱮ
ᱦᱮᱸ ᱚᱱᱟ ᱦᱚᱸ ᱢᱟᱱᱮ ᱠᱩᱲᱤ ᱜᱤᱫᱽᱨᱟᱹ ᱥᱤᱠᱷᱟ ᱫᱚ ᱵᱟᱝ ᱢᱟᱱᱮ ᱠᱚᱲᱟ ᱜᱤᱫᱽᱨᱟᱹ ᱠᱩᱲᱤ ᱜᱤᱫᱽᱨᱟᱹ ᱢᱟᱱᱮ ᱞᱟᱭᱫᱟᱧ ᱟᱯᱱᱟᱨ ᱦᱚ ᱡᱟᱱᱤᱡ ᱵᱮᱥᱮᱢ ᱵᱩᱡᱷᱟᱣᱟ ᱡᱮ ᱟᱱᱠᱟᱱ ᱟᱭᱳ ᱵᱟᱵᱟ ᱠᱟᱱᱟ ᱠᱚ ᱱᱚᱝᱠᱟ ᱫᱚ ᱾
ᱦᱳᱭ ᱦᱳᱭ ᱛᱟᱨ ᱱᱮᱛᱟᱨ ᱢᱟ ᱟ ᱥᱳᱥᱟᱞ ᱢᱤᱰᱤᱭᱟ ᱡᱩᱜ ᱠᱟᱱᱟ ᱡᱟ ᱵᱷᱟᱭᱨᱟᱞᱚᱜ-ᱟ ᱵᱟᱝ ᱾ ᱟᱫᱚ ᱚᱱᱟ ᱠᱚ ᱠᱤ ᱟᱭᱳ ᱵᱟᱵᱟ ᱫᱚ ᱵᱟᱠᱚ ᱧᱮᱞᱟ ᱾
ᱧᱮᱞ ᱠᱟᱛᱮᱜ ᱨᱮᱦᱚᱸ ᱩᱱᱠᱩ ᱪᱮᱫ ᱦᱚᱸ ᱵᱟᱠᱚ ᱞᱟᱹᱭᱟᱠᱚ ᱢᱚᱱᱮ ᱦᱩᱭᱩᱜ ᱠᱟᱱᱟ ᱾
ᱦᱟᱸ ᱟᱵᱚ ᱥᱟᱱᱛᱟᱲ ᱥᱚᱢᱟᱡᱽ ᱱᱚᱝᱠᱟ ᱠᱟᱛᱮ ᱜᱮ ᱞᱚᱴᱚᱢ ᱤᱫᱤᱜ ᱠᱟᱱᱟ ᱢᱟ ᱞᱟᱹᱭ
ᱦᱮᱸ ᱟᱨ ᱚᱱᱟ ᱰᱤᱡᱮ ᱠᱚ ᱵᱚᱱᱫᱚᱭ ᱜᱮᱭᱟ ᱡᱩᱫᱤ ᱯᱨᱳᱜᱨᱟᱢ ᱠᱚ ᱪᱷᱟᱯᱱᱤ ᱮᱱᱮᱡ ᱠᱚ ᱵᱚᱱᱫᱚᱭ ᱠᱮᱭᱟ ᱵᱷᱟᱹᱜᱮ ᱜᱟᱱᱚᱜ-ᱟ ᱾ ᱚᱱᱟ ᱵᱚᱫᱚᱞ ᱛᱮ ᱡᱩᱫᱤ ᱟᱵᱚ ᱥᱮᱨᱣᱟ ᱨᱮᱱᱟᱜ ᱦᱮᱸ ᱦᱮᱸ ᱟᱨ ᱴᱟᱢᱟᱠ ᱛᱩᱢᱫᱟᱜ ᱛᱮᱜᱮ ᱠᱚ ᱮᱱᱮᱡ ᱠᱮᱭᱟ ᱡᱩᱫᱤ ᱾
ᱟᱨ ᱥᱚᱢᱟᱡᱽ ᱨᱮᱱᱟᱜ ᱮᱱᱮᱡ ᱥᱮᱨᱮᱧ ᱚᱱᱟ ᱠᱚᱫᱚ ᱠᱤᱱᱛᱩ ᱩᱱᱟᱹᱜ ᱴᱟ ᱫᱚ ᱵᱟᱝ ᱠᱚ ᱪᱷᱩᱴᱟᱹᱣ ᱠᱟᱱᱟ ᱠᱟᱹᱴᱤᱡ ᱠᱟᱹᱴᱤᱡ ᱜᱤᱫᱽᱨᱟᱹ ᱠᱚ ᱧᱮᱞ ᱵᱤᱱ ᱥᱮ ᱚᱱᱟ ᱠᱚᱨᱮ ᱫᱚ ᱵᱟᱝ ᱠᱚ ᱦᱤᱡᱩᱜ ᱠᱟᱱᱟ ᱾
ᱦᱮᱸ ᱟ ᱰᱤᱡᱮ ᱠᱷᱟᱡ ᱫᱚᱠᱚ ᱪᱟᱞᱟᱜ ᱠᱟᱱᱟ ᱾
ᱦᱚᱸ ᱾ ᱱᱚᱣᱟ ᱫᱚ ᱠᱤᱱᱛᱩ ᱟᱞᱤᱧᱟᱜ ᱞᱮᱭ ᱛᱮᱫᱚ ᱴᱷᱤᱠ ᱫᱚ ᱵᱟᱝ ᱠᱟᱱᱟ ᱾
ᱦᱮᱸ ᱾ ᱟᱨ ᱱᱮᱛᱟᱨ ᱠᱚ ᱜᱤᱫᱽᱨᱟᱹ ᱢᱟ ᱴᱟᱢᱟᱠ ᱛᱩᱢᱫᱟᱜ ᱚᱱᱮᱱᱟ ᱨᱩ ᱦᱚᱸ ᱵᱟᱠᱚ ᱵᱟᱲᱟᱭᱟ ᱾
ᱦᱮᱸ ᱦᱮᱸ ᱨᱩ ᱦᱚᱸ ᱵᱟᱝᱠᱚ ᱵᱟᱰᱟᱭᱟ ᱠᱷᱩᱵ ᱠᱚᱢ ᱜᱮᱠᱚ ᱵᱟᱰᱟᱭᱟ ᱠᱚᱢ ᱵᱤᱥᱤ ᱟᱨᱠᱤ ᱡᱟᱦᱟᱸ ᱢᱮ ᱠᱚ ᱚᱝᱠᱳ ᱟᱨ ᱵᱟᱠᱷᱟᱱ ᱫᱚ ᱢᱟᱱᱮ ᱵᱟᱝ ᱞᱮᱠᱟᱜ ᱜᱮ ᱾
ᱱᱮᱛᱟᱨ ᱢᱟ ᱡᱟᱦᱟᱱᱟᱜ ᱥᱚᱦᱨᱟᱭ ᱠᱚᱨᱮᱜ ᱤᱭᱟᱹ ᱥᱚᱦᱨᱟᱭ ᱠᱚᱨᱮ ᱛᱟᱨᱯᱚᱨ ᱵᱟᱦᱟ ᱠᱚᱨᱮ ᱦᱚᱸ ᱾ ᱛᱩᱢᱫᱟᱜ ᱴᱟᱢᱟᱠ ᱫᱚ ᱤᱱᱟᱹᱜ ᱵᱟᱠᱚ ᱮᱱᱮᱡ ᱠᱟᱱᱟ ᱩᱝᱠᱩ ᱵᱚᱸᱜᱟ ᱛᱮᱜ ᱠᱟᱛᱮ ᱩᱝᱠᱩ ᱠᱚ ᱪᱟᱵᱟ ᱞᱮᱱᱟ ᱟᱨᱚ ᱟᱱᱮ ᱪᱮᱜ ᱠᱚ ᱟᱲᱟᱜ ᱮᱫᱟ ᱚᱱᱟᱛᱮ ᱚᱱᱮ
ᱢᱮᱱᱫᱟᱞᱤᱧ ᱨᱚᱲ ᱠᱟᱹᱴᱤᱡ ᱵᱟᱝ ᱟᱸᱡᱚᱢᱚᱜ ᱠᱟᱱ ᱛᱟᱵᱤᱱᱟ ᱠᱟᱴᱟ ᱠᱟᱴᱟ ᱟᱸᱡᱚᱢᱚᱜ ᱠᱟᱱᱟ ᱠᱟᱹᱴᱤᱡ ᱾
ᱱᱤᱛᱚᱜ ᱟᱸᱡᱚᱢᱚᱜ ᱠᱟᱱ ᱛᱟᱹᱞᱤᱧᱟ?
ᱦᱚᱸ ᱦᱚᱸ ᱦᱤᱛᱚᱜ ᱫᱚ ᱟᱸᱡᱚᱢᱚᱜ ᱠᱟᱱᱟ᱾
ᱟᱞᱤᱧ ᱞᱤᱧ ᱞᱮᱭᱫᱟ ᱱᱚᱣᱟ ᱠᱚ ᱥᱚᱦᱚᱨᱟᱭ ᱵᱟᱦᱟ ᱠᱚᱨᱮ ᱦᱚᱸ ᱢᱟᱱᱮ ᱯᱚᱛᱷᱚ ᱢᱟᱱᱮ ᱵᱚᱸᱜᱟ ᱟᱛᱮᱜ ᱠᱚ ᱩᱰᱩᱠ ᱠᱟᱛᱮᱜ ᱚᱱᱟ ᱠᱚ ᱵᱚᱸᱜᱟ ᱟᱛᱮᱜ ᱠᱚ ᱵᱟᱭ ᱦᱚᱴᱚ ᱠᱟᱠᱚ ᱠᱟᱱᱟ ᱮᱠᱮ ᱠᱚ ᱵᱟᱭ ᱦᱚᱴᱚ ᱠᱟᱠᱚ ᱠᱷᱟᱡ ᱚᱱᱟ ᱵᱟ ᱛᱟᱢᱟᱠ ᱛᱩᱢᱫᱟᱜ ᱫᱚ ᱵᱚᱱᱫᱚ ᱠᱟᱛᱮᱜ ᱟᱨᱚ ᱦᱟᱱᱮ ᱚᱱᱮ ᱰᱤᱡᱮ ᱠᱚ ᱮᱱᱮᱡ ᱠᱟᱱᱟ ᱱᱮᱛᱟᱨ ᱫᱚ᱾
ᱦᱚᱸ ᱱᱮᱛᱟᱨ ᱢᱟᱱᱮ ᱟᱞᱮᱥᱮᱜ ᱫᱚ ᱢᱟᱱᱮ ᱞᱟᱜᱽᱲᱮ ᱠᱚ ᱡᱚᱠᱷᱚᱱ ᱢᱟᱱᱮ ᱚᱱᱟ ᱚᱢ ᱵᱚᱭ ᱱᱟᱭᱠᱮ ᱠᱚ ᱵᱟᱭ ᱠᱟᱛᱮ ᱦᱮᱸ ᱵᱟᱝ ᱞᱟᱜᱽᱬᱮ ᱦᱚᱸᱠᱚ ᱮᱱᱮᱡ ᱟᱠᱚ ᱥᱮ ᱠᱤᱱᱛᱩ ᱢᱟᱱᱮ ᱦᱮᱛᱟᱨ ᱫᱚ ᱮᱱᱮᱡ ᱠᱚᱦᱚᱸ ᱵᱟᱝᱠᱚ ᱩᱸᱰᱩᱠᱚᱜ ᱠᱟᱱᱟ ᱠᱚ᱾
ᱦᱮᱸ ᱩᱝᱠᱩ ᱢᱮᱱ ᱫᱟᱠᱚ ᱰᱤᱡᱮ ᱵᱟᱠᱚ ᱟᱲᱟᱜ ᱠᱟᱫᱟ ᱚᱱᱟ ᱪᱟᱞᱟᱣ ᱠᱟᱛᱮᱜ ᱪᱮᱜ ᱦᱩᱭᱩᱜᱼᱟ᱾
ᱦᱳᱭ ᱟᱫᱚ ᱵᱟᱦᱟ ᱥᱚᱦᱚᱨᱟᱭ ᱠᱚᱨᱮ ᱢᱟ ᱰᱤᱡᱮ ᱟᱜᱩ ᱫᱚ ᱚᱱᱟ ᱫᱚ ᱴᱷᱤᱠ ᱫᱚ ᱵᱟᱝ ᱠᱟᱱ ᱛᱟᱵᱚᱱᱟ ᱥᱮ ᱞᱟᱭᱮᱱ ᱦᱚᱸ᱾
ᱱᱮᱛᱟᱨ ᱫᱚ ᱡᱟᱦᱟᱸ ᱨᱮᱜᱮ ᱰᱤᱡᱮ ᱦᱩᱭᱩᱜ ᱠᱟᱱᱟ ᱚᱸᱰᱮᱜᱮ ᱢᱟᱱᱮ ᱢᱟᱱᱮ ᱦᱚᱲ ᱦᱚᱠᱚ ᱫᱚᱢᱮ ᱠᱚ ᱪᱟᱞᱟᱜ ᱠᱟᱱᱟ ᱵᱤᱥᱮᱥ ᱠᱟᱭᱛᱮ ᱩᱝᱠᱩ ᱪᱷᱟᱯᱨᱤ ᱠᱚᱫᱚ ᱪᱟᱞᱟᱜ ᱠᱟᱱᱟ ᱠᱚ᱾
ᱛᱚ ᱢᱟᱱᱮ ᱟᱹᱞᱤᱧᱟᱜ ᱞᱟᱹᱭ ᱞᱮᱠᱟ ᱛᱮ ᱫᱚ ᱟᱹᱞᱤᱧᱟᱜ ᱞᱟᱹᱭ ᱞᱮᱠᱟᱛᱮᱫᱚ ᱠᱤ ᱥᱮ ᱱᱚᱣᱟ ᱫᱚ ᱵᱚᱱᱫᱚ ᱠᱟᱜ ᱜᱮ ᱞᱟᱹᱠᱛᱤ ᱠᱟᱱᱟ ᱦᱮᱸ ᱵᱟᱝ᱾
ᱞᱟᱹᱠᱛᱤᱜ᱾
ᱦᱚᱸ᱾
ᱟᱨ ᱟᱹᱵᱤᱱ ᱫᱩᱵᱤᱱ ᱪᱟᱞᱟᱣ ᱵᱟᱲᱟᱣ ᱠᱟᱱᱟ ᱥᱮ ᱵᱟᱝᱟ ᱚᱱᱟ ᱢᱟᱱᱮ ᱵᱟᱴᱤ ᱡᱮ ᱧᱮᱞ ᱪᱮᱜᱠᱟ ᱠᱚ ᱮᱱᱮᱡᱟ ᱚᱱᱟ
ᱦᱚᱸ᱾ ᱱᱮᱛᱟᱨ ᱨᱮᱱ ᱫᱚ ᱦᱚᱸ᱾
ᱟᱹᱞᱤᱧ ᱞᱤᱧ ᱞᱟᱹᱭ ᱫᱟ ᱢᱟᱱᱮ ᱢᱟᱱᱮ ᱰᱤᱡᱮ ᱮᱱᱮᱡ ᱠᱚᱵᱤᱱ ᱪᱟᱞᱟᱣ ᱵᱟᱲᱟᱣ ᱠᱟᱱᱟ ᱥᱮ ᱵᱟᱝᱟ ᱟᱹᱵᱤᱱ ᱫᱚ ᱢᱟᱱᱮ ᱧᱮᱞ ᱵᱟᱲᱟ ᱟᱠᱟᱜ-ᱟ ᱵᱤᱱ ᱥᱮ ᱵᱟᱝᱟ?
ᱪᱤᱠᱟᱹ?
ᱚᱱᱮ ᱡᱟᱦᱟᱸ ᱰᱤᱡᱮ ᱠᱚ ᱮᱱᱮᱜ ᱫᱚ?
ᱦᱚᱸ᱾
ᱟᱹᱵᱤᱱ ᱪᱟᱞᱟᱣ ᱠᱟᱱᱟ ᱥᱮ ᱵᱟᱝ?
ᱚ ᱟᱹᱞᱤᱧ ᱫᱚ ᱩᱱᱟᱹᱜ ᱫᱚ ᱚᱱᱟ ᱠᱚᱨᱮ ᱫᱚ ᱵᱟᱝᱞᱤᱧ ᱪᱟᱞᱟᱜ ᱜᱮᱭᱟ ᱚᱱᱟ ᱰᱤᱡᱮ ᱮᱱᱮᱜ ᱠᱚᱫᱚ ᱩᱱᱟᱹᱜ ᱵᱟᱝᱞᱤᱧ ᱠᱩᱥᱤᱭᱟᱜ ᱜᱮᱭᱟ ᱥᱮ ᱚᱱᱟ ᱠᱷᱟᱹᱛᱤᱨ ᱛᱮ ᱟᱨ ᱠᱤᱱᱛᱩ ᱵᱟᱦᱟ ᱢᱟᱜ ᱢᱚᱬᱮ ᱠᱚᱫᱚ ᱡᱟᱦᱟᱸ ᱟᱛᱩ ᱨᱤᱜᱤ ᱦᱩᱭᱩᱜᱼᱟ ᱥᱮ ᱫᱤᱥᱚᱢ ᱢᱟᱜ ᱢᱚᱬᱮ ᱠᱚ ᱦᱩᱭᱩᱜ ᱜᱮᱭᱟ ᱥᱮ᱾ ᱚᱸᱰᱮ ᱫᱚᱞᱤᱧ ᱥᱮᱱᱚᱜ ᱜᱮᱭᱟ᱾
ᱚ ᱟᱞᱤᱧ ᱦᱚᱸ ᱚᱱᱟ ᱠᱚᱨᱮ ᱫᱚᱞᱤᱧ ᱢᱟᱱᱮᱞᱤᱧ ᱥᱮ ᱥᱮᱱ ᱵᱟᱲᱟᱦᱟᱱᱟ ᱢᱟᱱᱮ ᱰᱤᱡᱮ ᱮᱱᱮᱡ ᱠᱚᱫᱚ ᱟᱹᱞᱤᱧ ᱦᱚᱸ ᱵᱟᱞᱤᱧ ᱠᱩᱥᱤ ᱵᱟᱲᱟᱣᱟᱜ ᱜᱮᱭᱟ ᱚᱱᱟ ᱠᱚ᱾
ᱩᱸ
ᱟᱨ ᱱᱮᱛᱟᱨ ᱢᱟ ᱫᱚᱢᱮ ᱰᱤᱡᱮ ᱮᱱᱮᱡ ᱜᱮ ᱦᱩᱭᱩᱜ ᱠᱟᱱ ᱱᱚᱣᱟ ᱠᱚᱢᱟ ᱵᱟᱝ ᱦᱩᱭᱩᱜ ᱠᱟᱱ᱾
ᱦᱚᱸ ᱚᱱᱟᱜᱮ ᱟᱹᱰᱤ ᱡᱟᱹᱥᱛᱤ ᱱᱮᱛᱟᱨ ᱫᱚ᱾ ᱢᱟᱱᱮ ᱱᱚᱣᱟ ᱠᱚᱫᱚ ᱠᱚ ᱵᱚᱱᱫᱚ ᱞᱮᱠᱷᱟᱱ ᱫᱚ ᱟᱹᱰᱤ ᱜᱮ ᱱᱟᱯᱟᱭ ᱠᱚᱜ-ᱟ ᱦᱮᱸ ᱵᱟᱝ᱾
ᱦᱩᱸ᱾
ᱦᱩᱸ᱾ ᱫᱚᱥᱚ ᱟᱵᱚ ᱥᱚᱢᱟᱡ ᱜᱮ ᱫᱮ ᱩᱱᱠᱩ ᱮᱴᱟᱜ ᱡᱟᱹᱛᱤ ᱨᱮᱱ ᱦᱚᱲ ᱠᱚ ᱢᱟᱱᱮ ᱵᱚᱫᱱᱟᱢᱮᱜ
ᱦᱮᱸ ᱵᱚᱫᱱᱟᱢᱮᱜ ᱛᱟᱵᱚᱱᱟᱠᱚ ᱢᱮ ᱞᱟᱹᱭ ᱫᱟᱠᱚ ᱟᱠᱚᱣᱟᱜ ᱱᱚᱣᱟ ᱥᱮᱨᱣᱟ ᱨᱮᱱᱟᱜ ᱱᱚᱣᱟ ᱠᱚ ᱛᱟᱦᱮᱸᱱ ᱛᱩᱞᱩᱡ ᱦᱟᱱᱟ ᱨᱮ ᱚᱱᱟ ᱛᱮᱜᱮᱠᱚ ᱮᱱᱮᱡ ᱥᱮᱨᱮᱧ ᱮᱫᱟᱠᱚ᱾
ᱦᱮᱸᱛᱚ᱾ ᱦᱮᱞᱳ᱾
ᱦᱮᱞᱳ, ᱟᱸᱡᱚᱢ ᱫᱟᱵᱤᱱ ᱟᱸᱞᱤᱧᱟᱜ ᱨᱚᱲ?
ᱦᱮᱸ ᱟᱸᱡᱚᱢ ᱫᱟᱹᱞᱤᱧ᱾
ᱦᱩᱸ᱾ ᱟᱨ ᱱᱚᱣᱟ ᱢᱟᱱᱮ ᱱᱚᱣᱟ ᱰᱤᱡᱮ ᱮᱱᱮᱡ ᱜᱮ ᱛᱤᱥᱚᱜ
ᱦᱚᱸᱜ
ᱵᱚᱱᱫᱚ ᱞᱮᱠᱷᱟᱱ ᱟᱨᱚ ᱵᱷᱟᱹᱜᱤ ᱠᱚᱜ-ᱟ ᱱᱮᱛᱟᱨ ᱢᱟ ᱰᱤᱡᱮ ᱮᱱᱮᱡ ᱜᱮ ᱡᱟᱹᱥᱛᱤ ᱤᱫᱤᱜ ᱠᱟᱱᱟ ᱥᱮ ᱤᱱᱟᱹ ᱠᱷᱟᱹᱛᱤᱨ ᱢᱟᱱᱮ ᱩᱱᱠᱩ ᱢᱟᱹᱭ ᱵᱟᱹᱵᱩ ᱛᱟᱠᱚ ᱠᱚ ᱟᱨᱚ ᱠᱚ ᱢᱟᱱᱮ ᱠᱚ ᱤᱭᱟᱹ ᱤᱫᱤᱜ ᱠᱟᱱᱟ ᱥᱮ,
ᱦᱚᱸ ᱦᱚᱸ᱾
ᱢᱟᱱᱮ ᱚᱞᱚᱜ ᱯᱟᱲᱦᱟᱣ ᱥᱮᱫ ᱦᱚᱸ ᱢᱚᱱᱮ ᱵᱟᱝ ᱪᱟᱞᱟᱜ
ᱚᱞᱚᱜ ᱯᱟᱲᱦᱟᱜ ᱨᱮᱱᱟᱜ ᱦᱚᱸ ᱩᱱᱟᱹᱜ ᱴᱟᱱ ᱵᱟᱹᱱᱩᱜ-ᱟ, ᱡᱟᱦᱟᱸ ᱨᱮᱜᱮ ᱯᱨᱳᱜᱨᱟᱢ ᱦᱩᱭᱩᱜ ᱠᱟᱱᱟ ᱚᱸᱰᱮ ᱜᱮᱠᱚ ᱥᱮᱱᱚᱜ ᱠᱟᱱᱟ ᱦᱳᱭ᱾ ᱚᱱᱠᱟ ᱠᱟᱛᱮᱜ ᱜᱮ ᱥᱟᱱᱟᱢ ᱜᱤᱫᱽᱨᱟᱹ ᱠᱚᱦᱚᱸ ᱠᱚ ᱵᱟᱹᱲᱤᱡ ᱪᱟᱵᱟᱜ ᱠᱟᱱᱟ ᱠᱚ᱾
ᱦᱮᱸ ᱛᱚ᱾ ᱟᱨ ᱪᱮᱠᱟᱱ ᱟᱭᱳ ᱵᱟᱵᱟ ᱠᱟᱱᱟ ᱠᱚ ᱩᱱᱠᱩ ᱦᱚᱸ ᱵᱟ